ᱦᱮᱞᱳ᱾
ᱦᱮᱸ ᱦᱮᱞᱳ ᱜᱚᱝᱠᱮ ᱟᱸᱡᱚᱢ ᱫᱟᱵᱤᱱ?
ᱦᱳᱭ ᱟᱸᱚᱢᱚᱜ ᱠᱟᱱᱟ ᱡᱚᱦᱟᱨ ᱜᱮ ᱜᱚᱝᱠᱮ᱾
ᱡᱚᱦᱟᱨ ᱜᱮ᱾
ᱛᱟᱨᱯᱚᱨᱮ ᱪᱮᱫ ᱠᱚᱵᱤᱱ ᱠᱟᱹᱢᱤ ᱵᱟᱲᱟᱭᱫᱟ ᱚᱲᱟᱜ ᱨᱮ? ᱟᱨᱚ ᱛᱮᱦᱤᱧ ᱦᱚᱸ ᱮᱠᱳᱜ ᱠᱟᱱ ᱜᱮᱭᱟ?
ᱦᱳᱭ᱾
ᱦᱳᱭ᱾
ᱚᱱᱟ ᱜᱮᱛᱚ ᱦᱟᱯᱤ ᱥᱤᱧ ᱥᱟᱦᱟᱣ ᱞᱮᱱᱠᱷᱟᱱ ᱚᱱᱛᱮ ᱾
ᱦᱮᱸ᱾ ᱫᱚᱢᱮ ᱥᱩᱨ ᱨᱮ ᱤᱭᱟᱹ ᱯᱷᱩᱱ ᱢᱚᱪᱟ ᱥᱩᱨ ᱨᱮ ᱟᱞᱚᱵᱮᱱ ᱫᱚᱦᱚᱭᱟ ᱠᱟᱹᱴᱤᱡ ᱮᱥᱯᱮᱥ ᱟᱲᱟᱜ ᱠᱟᱛᱮ ᱫᱚᱦᱚᱭ ᱵᱤᱱ᱾
ᱮᱥᱯᱮᱥ ᱨᱮᱜᱮ ᱢᱮᱱᱟᱜᱼᱟ᱾
ᱮᱥᱯᱮᱥ ᱨᱮᱜᱮ ᱢᱮᱱᱟᱜᱼᱟ᱾
ᱛᱟᱣ ᱦᱩᱭᱩᱜ ᱠᱟᱱᱟ᱾
ᱚᱱᱟ ᱛᱚ ᱦᱚᱞᱟ ᱦᱚᱸᱛᱚ ᱚᱱᱠᱟᱜᱮ ᱯᱨᱚᱵᱽᱞᱮᱢ ᱦᱩᱭᱩᱜ ᱠᱟᱱᱟ ᱛᱟᱦᱮᱸᱱᱟ᱾ ᱦᱚᱞᱟ ᱦᱚᱛᱚ ᱜᱚᱢᱠᱮ ᱯᱨᱚᱵᱞᱮᱢ ᱦᱩᱭᱩᱜ ᱠᱟᱱ ᱛᱟᱦᱮᱸᱜᱼᱟᱛᱚ?
ᱚᱱᱟ ᱜᱮᱛᱚ᱾
ᱟᱪᱪᱷᱟ ᱜᱟᱞᱢᱟᱨᱟᱣ ᱦᱩᱭ ᱞᱮᱱᱜᱮ ᱥᱮ ᱛᱤᱱ ᱜᱷᱟᱹᱲᱤᱡ ᱛᱟᱦᱮᱸᱱ ᱠᱟᱱᱟ ᱱᱚᱣᱟ ᱯᱨᱚᱵᱞᱮᱢ ᱧᱮᱞ ᱦᱩᱭ ᱞᱮᱱᱜᱮ᱾ ᱦᱚᱸ᱾
ᱟᱪᱪᱷᱟ ᱟᱪᱪᱷᱟ ᱟᱪᱪᱷᱟ ᱦᱮᱸ ᱛᱟᱦᱚᱞᱮ ᱱᱤᱭᱟᱹ ᱜᱷᱟᱹᱲᱤᱡ ᱪᱮᱫ
ᱦᱳᱭ ᱱᱤᱭᱮ ᱜᱷᱟᱹᱨᱤᱡ ᱫᱚ ᱚᱲᱟᱜ ᱨᱮ ᱜᱮ ᱟᱨᱠᱤ᱾
ᱚ᱾
ᱚᱲᱟᱜ ᱨᱮᱜᱮ ᱢᱮᱱᱟᱜᱼᱟ ᱠᱟᱜ ᱞᱤᱧᱟ᱾ ᱱᱚᱛᱮ ᱟᱹᱰᱤ ᱡᱳᱨ ᱫᱟᱜ᱾ ᱯᱩᱨᱟᱹ ᱮᱠᱫᱚᱢ ᱡᱟᱹᱯᱩᱫ ᱮ ᱡᱟᱹᱯᱩᱫ ᱮ ᱞᱟᱜᱟᱣ ᱠᱟᱫᱟ᱾
ᱟᱞᱮᱥᱮᱫ ᱨᱤᱢᱤᱞ ᱫᱚᱭ ᱨᱤᱢᱤᱞ ᱠᱟᱫ ᱦᱟᱯᱮ ᱫᱟᱜ ᱫᱚ ᱵᱟᱭ ᱡᱟᱹᱲᱤᱭᱫᱟᱭ ᱟᱫᱚ ᱱᱟᱜ ᱠᱷᱟᱱ ᱥᱮᱫ ᱛᱮ ᱡᱟᱹᱲᱤ ᱜᱮᱪᱚᱭ᱾
ᱦᱩᱸ᱾ ᱟᱯᱮ ᱥᱮᱫ ᱫᱟᱜ ᱮᱜ ᱜᱮᱭᱟᱭ᱾ ᱪᱟᱥ ᱠᱟᱹᱢᱤ ᱛᱚᱞᱟ ᱠᱚ ᱦᱟᱨᱟ ᱠᱟᱱᱟ ᱚ ᱤᱭᱟᱹ ᱠᱚ ᱨᱮᱰᱤ ᱪᱟᱞᱟᱜ ᱠᱟᱱᱟ ᱟᱨᱠᱤ ᱱᱚᱣᱟ ᱠᱷᱮᱛ ᱠᱚ ᱟᱨᱠᱤ᱾
ᱨᱚᱦᱚᱭ ᱫᱚ ᱟᱹᱣᱨᱤᱭᱟᱜᱼᱟ?
ᱟᱹᱣᱨᱤᱭᱟᱜᱼᱟ᱾
ᱟᱪᱪᱷᱟ ᱟᱪᱪᱷᱟ ᱟᱪᱪᱷᱟ ᱟᱪᱪᱷᱟ᱾
ᱨᱚᱦᱚᱭ ᱜᱟᱯᱟ ᱢᱮᱭᱟᱝ ᱥᱮᱫ ᱠᱷᱚᱱᱟᱜ ᱟᱨᱟᱢᱵᱚ ᱦᱩᱭᱩᱜ ᱞᱟᱹᱜᱤᱫ ᱟᱨᱠᱤ ᱞᱟᱹᱭ ᱦᱩᱭᱩᱜ ᱠᱟᱱᱟ᱾
ᱚᱸ ᱟᱞᱮ ᱱᱚᱛᱮ ᱦᱚᱸ
ᱟᱞᱮ ᱱᱚᱛᱮ ᱦᱚᱸ ᱯᱨᱟᱭ ᱚᱱᱠᱟ ᱜᱮ ᱢᱚᱴᱟᱢᱩᱴᱤ ᱫᱟᱜ ᱠᱚᱫᱚ ᱞᱟᱜᱟᱣ ᱵᱟᱲᱟ ᱜᱚᱫ ᱟᱠᱟᱱᱟ ᱦᱩᱸ ᱟᱨ ᱪᱟᱹᱥᱤ ᱠᱚᱣᱟᱜ ᱢᱤᱫ ᱵᱟᱨ ᱠᱚ ᱩᱰᱩᱠ ᱟᱠᱟᱱᱟ᱾ ᱦᱩᱸ ᱟᱫᱚ ᱫᱟᱜ ᱜᱮᱛᱚ ᱵᱟᱭ ᱫᱟᱜ ᱮᱫᱟ ᱵᱟᱝ ᱜᱚᱢᱠᱮ ᱟᱞᱮ ᱥᱮᱫ ᱫᱚ ᱫᱚᱢᱮ ᱫᱟᱜ
ᱟᱪᱪᱷᱟ
ᱦᱳᱭ ᱫᱚᱢᱮ ᱫᱟᱜ ᱟᱠᱟᱫᱟᱭ ᱟᱨᱠᱤ ᱮ ᱟᱹᱰᱤ ᱦᱚᱲᱟᱜ ᱜᱮ ᱱᱚᱝᱠᱟ ᱠᱟᱱᱟ ᱠᱚ ᱢᱟᱱᱮ ᱫᱟᱜ ᱫᱚ ᱞᱟᱜᱟᱣ ᱠᱟᱱᱟ ᱵᱟᱹᱭᱦᱟᱹᱲ ᱨᱮ ᱟᱨ ᱛᱚᱞᱟ ᱫᱚ ᱟᱹᱣᱨᱤ ᱦᱩᱭᱩᱜ ᱛᱟᱠᱚᱣᱟ ᱟᱨ ᱠᱟᱹᱴᱤᱡ ᱜᱮᱭᱟ ᱟᱨᱠᱤ
ᱟᱪᱪᱷᱟ ᱟᱪᱪᱷᱟ ᱟᱪᱪᱷᱟ
ᱟᱨ ᱟᱫᱮᱠ ᱦᱚᱲ ᱫᱚ ᱮᱠᱷᱚᱱ ᱛᱚᱞᱟ ᱦᱚᱸ ᱟᱹᱣᱨᱤ ᱠᱚ ᱜᱤᱲᱤ ᱫᱟᱲᱮᱭᱟᱜᱼᱟ ᱚᱱᱟ ᱤᱭᱟᱹ ᱠᱚᱨᱮ ᱵᱟᱹᱭᱦᱟᱹᱲ ᱠᱚᱨᱮᱱᱟᱜ ᱫᱚ
ᱚᱸ, ᱛᱟᱦᱚᱞᱮ ᱜᱚᱝᱠᱮ ᱟ ᱟᱯᱮ ᱚᱱᱛᱮ ᱫᱚ ᱪᱮᱫ ᱦᱳᱲᱳ ᱯᱮ, ᱨᱚᱦᱚᱭ ᱞᱟᱹᱜᱤᱫᱚᱜ ᱠᱟᱱᱟ?
ᱥᱚᱨᱱᱚ ᱠᱚ ᱱᱚᱣᱟ ᱠᱚ, ᱥᱚᱛᱮᱨᱚ ᱠᱚ ᱦᱟᱡᱟᱨ ᱟᱴᱷᱨᱚ, ᱜᱨᱩᱯ ᱱᱚᱜᱼᱱᱟ ᱠᱚ᱾ ᱠᱚᱜᱮ ᱵᱮᱥᱤ ᱟᱨᱠᱤ ᱨᱚᱦᱚᱭᱚᱜᱼᱟ᱾
ᱟᱪᱪᱷᱟ ᱟᱪᱪᱷᱟ᱾
ᱟᱨ ᱟᱯᱮ ᱚᱱᱛᱮ ᱫᱚ ᱛᱟᱦᱚᱞᱮ?
ᱟᱞᱮ ᱱᱚᱛᱮ ᱫᱚ ᱵᱤᱵᱤ ᱮᱜᱟᱨᱚ᱾ ᱛᱟᱯᱚᱨ ᱞᱚᱞᱟᱴ ᱯᱚᱞᱟᱴ ᱱᱮᱜᱼᱮ ᱱᱤᱝᱟᱹ, ᱠᱚ ᱨᱚᱦᱚᱭ ᱜᱮᱭᱟ ᱟᱞᱮ ᱱᱚᱛᱮ, ᱟᱨ ᱱᱟᱣᱟ ᱱᱟᱣᱟ ᱦᱳᱲᱳ ᱠᱚ ᱤᱛᱟᱹ ᱠᱚ ᱧᱩᱛᱩᱢ᱾
ᱤᱛᱟᱹ ᱠᱚ ᱧᱩᱛᱩᱢᱟᱜ ᱠᱟᱱᱟ, ᱦᱩ
ᱟᱫᱚ ᱱᱟᱜ ᱠᱷᱟᱱ ᱟᱫᱚ ᱧᱩᱛᱩᱢ,
ᱠᱟ ᱧᱩᱛᱩᱢ ᱠᱚ, ᱡᱚᱛ ᱵᱟᱞᱤᱧ ᱞᱟᱹᱭ ᱫᱟᱲᱮ ᱠᱟᱱᱟ᱾
ᱟᱨ ᱛᱟᱦᱚᱞᱮ, ᱮᱸ ᱟᱨ ᱪᱮᱫ ᱠᱚᱵᱤᱱ ᱪᱤᱠᱟᱹ ᱵᱟᱲᱟᱭ ᱜᱮᱭᱟ?
ᱩᱢ ᱪᱤᱠᱟᱹ ᱵᱚᱞᱛᱮ ᱚᱱᱟ ᱪᱟᱥ ᱵᱟᱥ ᱜᱮ ᱚᱱᱟ᱾ ᱤᱭᱟᱹ ᱠᱚ ᱟᱱᱟᱪ ᱠᱚ ᱠᱟᱹᱴᱤᱡ ᱪᱟᱥ ᱵᱟᱥ ᱠᱚ ᱦᱩᱭᱩᱜᱼᱟ, ᱟᱨᱠᱤ ᱱᱚᱣᱟ ᱥᱤᱡᱤᱱ ᱨᱮ᱾
ᱟᱨ ᱪᱮᱫ ᱠᱚ ᱟᱱᱟᱪ ᱚᱱᱠᱟ ᱵᱤᱱ, ᱪᱟᱥ ᱜᱮᱭᱟ?
ᱪᱟᱥ ᱜᱮ, ᱟᱨ ᱨᱚᱦᱚᱭ ᱦᱩᱭᱩᱜ ᱜᱮᱭᱟ ᱚᱱᱟ, ᱡᱷᱤᱸᱜᱟᱹ ᱠᱚ, ᱠᱟᱨᱞᱟ ᱠᱚ, ᱠᱩᱸᱫᱽᱨᱤ ᱠᱚ᱾ ᱛᱟᱨ ᱯᱚᱨᱮ ᱚᱱᱟ ᱥᱚᱥᱟ᱾ ᱦᱚᱛᱚᱛ ᱠᱚᱸᱰᱷᱟ ᱚᱱᱟ ᱠᱚᱛᱚ, ᱢᱮᱱᱟᱜ ᱟᱠᱟᱫ ᱜᱮ᱾
ᱟᱪᱪᱷᱟ ᱚᱱᱟ ᱫᱚ ᱚᱲᱟᱜ ᱡᱚᱢ ᱞᱮᱠ ᱜᱮ, ᱥᱮ ᱜᱚᱝᱠᱮ ᱚᱱᱟ ᱫᱚᱯᱮ ᱟᱹᱷᱨᱤᱧ ᱵᱟᱲᱟᱭ ᱜᱮᱭᱟ?
ᱚᱲᱟᱜ ᱡᱚᱢ ᱦᱚᱸ, ᱟᱨ ᱟᱹᱠᱷᱨᱤᱧᱟ ᱞᱮᱠᱟ ᱦᱚᱸ, ᱟᱨᱠᱤ ᱪᱟᱥ ᱦᱩᱭᱩᱜᱼᱟ᱾
ᱟᱪᱪᱷᱟ ᱟᱪᱪᱷᱟ, ᱡᱟᱭ ᱦᱳᱠ ᱥᱚᱝᱥᱟᱨ ᱨᱮ, ᱠᱷᱚᱨᱚᱪ ᱠᱚᱛᱚ ᱢᱮᱱᱟᱜ ᱠᱟᱜᱼᱟ᱾
ᱠᱚ ᱢᱮᱱᱟᱜ ᱠᱟᱜᱼᱟ, ᱦᱩ᱾
ᱚ, ᱛᱟᱨ ᱯᱚᱨ ᱚᱱᱟ ᱠᱷᱚᱡ ᱡᱟᱦᱟᱸ ᱪᱟᱯᱟᱱ ᱠᱚᱵᱤᱱ ᱮᱢᱟᱜᱼᱟ, ᱚᱱᱟ ᱛᱚ ᱟᱨ ᱮᱸ ᱚᱱᱟ ᱨᱮᱱᱟᱜ ᱠᱷᱚᱨᱚᱪ ᱛᱚ, ᱚᱸᱰᱮ ᱠᱷᱚᱱ ᱜᱮ ᱨᱟᱠᱟᱵ ᱦᱩᱭᱩᱜ ᱛᱟᱵᱤᱱᱟ᱾
ᱦᱮᱸ ᱛᱟᱨ ᱯᱚᱨᱮ ᱟᱵᱚ ᱦᱚᱲ ᱫᱚ, ᱵᱟᱝ ᱪᱟᱹᱠᱨᱤ ᱵᱟᱹᱠᱨᱤ ᱛᱚ, ᱠᱷᱩᱵ ᱠᱚᱢ ᱜᱮᱭᱟ᱾ ᱟᱨ ᱢᱟᱱᱮ ᱮᱴᱟᱜᱟᱜ ᱵᱤᱡᱽᱱᱮᱥ ᱠᱚᱛᱚ ᱦᱚᱸ, ᱢᱟᱱᱮ ᱟᱨᱠᱤ ᱵᱟᱝᱵᱚᱱ ᱠᱚᱨᱟᱣ ᱜᱮᱭᱟ ᱟᱨᱠᱤ᱾ ᱚᱱᱟ ᱪᱟᱥ ᱵᱟᱥ ᱚᱱᱟ ᱟᱨᱠᱤ ᱟᱵᱚᱣᱟᱜ ᱫᱚ, ᱚᱱᱟᱜᱮ ᱢᱤᱫᱴᱟᱝ ᱰᱟᱦᱟᱨ ᱛᱟᱵᱚᱱ ᱟᱨᱠᱤ᱾
ᱦᱮᱸ ᱚᱱᱟ ᱦᱚ ᱱᱟᱯᱟᱭ ᱤᱭᱟᱹ ᱠᱟᱱᱟ, ᱢᱤᱫᱴᱟᱝ ᱦᱩᱸ᱾ ᱟᱫᱚ ᱜᱚᱝᱠᱮ ᱱᱚᱣᱟ ᱞᱤᱧ ᱞᱟᱹᱭᱮ ᱫᱟ ᱚᱱᱟ ᱫᱚ ᱚᱲᱟᱜ ᱠᱚᱨᱮᱱᱟᱜ ᱠᱷᱚᱨᱚᱪ ᱠᱚᱦᱚᱸ ᱪᱟᱞᱟᱜᱼᱟ᱾
ᱪᱟᱞᱟᱜ-ᱟ ᱦᱮᱸ
ᱦᱮᱸ ᱟᱨ ᱢᱤᱫ ᱵᱟᱨ ᱟᱠᱷᱨᱤᱧ ᱦᱚᱸ ᱦᱳᱭᱱᱟ ᱟᱨ ᱚᱲᱟᱜ ᱨᱮ ᱡᱚᱢ ᱧᱩ ᱦᱚᱸ ᱦᱳᱭᱱᱟ᱾
ᱛᱟᱦᱚᱞᱮ ᱟᱹᱵᱤᱱ ᱱᱤᱛᱚᱜ ᱫᱚ ᱨᱚᱦᱚᱭ ᱜᱮᱭᱟ ᱵᱤᱱ ᱥᱮ ᱵᱟᱝ ᱟᱨᱠᱤ ᱚᱱᱟ ᱟᱱᱟᱪ ᱠᱚ?
ᱦᱮᱸ ᱜᱚᱝᱠᱮ ᱨᱚ ᱨᱚᱦᱚᱭ ᱫᱚᱞᱤᱧ ᱨᱚᱦᱚᱭ ᱜᱮᱭᱟ ᱢᱟᱱᱮ ᱟᱞᱮ ᱦᱚᱸ ᱱᱚᱝᱠᱟ ᱜᱮ ᱢᱤᱫ ᱵᱟᱨ ᱟᱨᱠᱤ ᱚᱲᱟᱜ ᱠᱷᱚᱨᱚᱪ ᱞᱮᱠᱟ ᱜᱮ᱾
ᱠᱷᱚᱨᱚᱪ ᱞᱮᱠᱟ ᱜᱮ ᱟᱠᱷᱨᱤᱧ ᱞᱟᱹᱜᱤᱫ ᱫᱚ ᱵᱟᱝ᱾
ᱟᱫᱚ ᱱᱚᱜᱼᱚᱭ ᱱᱤᱛ ᱛᱚ ᱚᱱᱮ ᱤᱭᱟᱹ ᱠᱚ ᱦᱤᱡᱩᱜ ᱠᱟᱱᱟ ᱱᱚᱜᱼᱚ ᱱᱚᱣᱟ ᱠᱚ ᱵᱟᱹᱫᱽ ᱵᱟᱹᱭᱦᱟᱹᱲ ᱨᱮᱱᱟᱜ ᱠᱟᱹᱢᱤ ᱠᱚ ᱨᱟᱠᱟᱵ ᱠᱟᱱᱟ ᱛᱟᱨ ᱯᱚᱨᱮ ᱴᱩ -ᱴᱟᱠ ᱨᱚᱦᱚᱭ ᱦᱩᱭᱩᱜᱼᱟ᱾
ᱨᱚᱦᱚᱭ ᱦᱩᱭᱩᱜᱼᱟ᱾ ᱦᱮᱸ ᱟᱪᱪᱷᱟ ᱟᱵᱤᱱ ᱫᱚ ᱛᱤᱱᱟᱹᱜ ᱜᱟᱱ ᱦᱩᱲᱩ ᱠᱚᱵᱤᱱ ᱪᱟᱥ ᱜᱮᱭᱟ?
ᱮ ᱚᱲᱟᱜ ᱡᱚᱢ ᱞᱮᱠᱟ ᱜᱮ ᱫᱚᱢᱮ ᱫᱚ ᱵᱟᱝ᱾ ᱟᱨ ᱜᱚᱢᱠᱮ ᱪᱮᱫ ᱞᱤᱧ ᱞᱟᱹᱭᱟ ᱱᱤᱛᱚᱜ ᱡᱟ ᱠᱷᱚᱨᱚᱪ ᱱᱮᱛᱟᱨ ᱫᱚ ᱟᱫᱚ ᱱᱟᱦᱮᱞ ᱱᱟᱦᱮᱞ ᱠᱚᱫᱚ ᱵᱟᱹᱱᱩᱜ-
ᱱᱤᱛᱚᱜ ᱡᱟ ᱱᱟᱦᱮᱞ ᱱᱟᱦᱮᱞ ᱠᱚᱫᱚ ᱵᱟᱹᱱᱩᱜ ᱠᱟᱫᱟ ᱛᱚ ᱰᱟᱹᱝᱨᱤ ᱱᱟᱦᱮᱞ ᱠᱟᱲᱟ ᱱᱟᱦᱮᱞ ᱠᱚᱫᱚ᱾
ᱟᱫᱚ ᱨᱩᱴᱟᱨ ᱛᱮ ᱪᱟᱥ᱾
ᱰᱟᱹᱝᱨᱤ ᱠᱟᱲᱟ ᱱᱟᱦᱮᱞ ᱢᱟᱱᱮ ᱱᱤᱛᱩᱜ ᱫᱚ ᱟᱨᱚᱢ ᱛᱟᱭᱚᱢ ᱪᱟᱵᱟᱜᱼᱟ᱾
ᱦᱮᱸ
ᱱᱤᱛᱚᱜ ᱫᱚ ᱨᱩᱴᱟᱨ ᱨᱮᱱᱟᱜ ᱟᱨᱠᱤ ᱪᱟᱞᱟᱜ ᱠᱟᱱᱟ᱾
ᱦᱳᱭ ᱟᱫᱚ ᱟᱯᱮ ᱚᱱᱛᱮ ᱫᱚ ᱜᱚᱝᱠᱮ ᱨᱩᱴᱟᱨ ᱛᱮ ᱥᱮ ᱱᱚᱝᱠᱟ ᱰᱟᱹᱝᱨᱤ? ᱠᱟᱲᱟ ᱱᱟᱦᱮᱞ
ᱚᱱᱟ ᱨᱩᱴᱟ ᱛᱮᱜᱮ ᱟᱫᱚ ᱮᱨᱯᱚᱨᱮ ᱡᱟᱦᱟᱸᱭ ᱦᱚᱸᱛᱚ ᱦᱮᱸ ᱠᱩᱲᱤ ᱯᱩᱪᱤᱥ ᱵᱤᱜᱮ ᱪᱟᱥᱟ ᱟᱨᱠᱤ ᱩᱱᱤ ᱫᱚ ᱟᱨᱠᱤ ᱡᱩᱫᱤ ᱰᱟᱝᱨᱤ ᱱᱟᱦᱮᱞ ᱛᱮ ᱪᱟᱥᱟ ᱛᱟᱦᱚᱞᱮ ᱩᱱᱤ ᱫᱚ ᱛᱟᱭᱚᱢ ᱦᱚᱪᱚᱣᱟᱭ ᱛᱚ ᱟᱨ ᱛᱟᱭᱚᱢ ᱫᱚᱢᱮ ᱛᱟᱭᱚᱢ ᱛᱚ ᱨᱚᱦᱚᱭ ᱞᱮᱠᱟᱱ ᱦᱩᱲᱩ ᱠᱚᱦᱚᱸ ᱵᱟᱝ ᱦᱩᱭᱩᱜ ᱠᱟᱱᱟ ᱛᱟᱨᱯᱚᱨᱮ ᱟᱨᱚ ᱚᱱᱟ ᱱᱟᱦᱮᱞ ᱠᱚ ᱠᱷᱟᱹᱲᱟ ᱜᱚᱴᱟ ᱠᱚᱛᱚ ᱠᱚ ᱜᱷᱮᱨᱟᱣ ᱮᱥᱮᱜ ᱞᱮ ᱞᱟᱹᱭᱟ᱾
ᱦᱮᱸ ᱦᱮᱸ᱾
ᱦᱮᱸ ᱟᱫᱚ ᱚᱱᱟ ᱛᱮᱫᱚ ᱡᱚᱛᱚ ᱜᱮ ᱨᱩᱴᱟᱨ ᱛᱮᱜᱮᱠᱚ ᱪᱟᱥ ᱮᱫᱟ ᱮᱠᱷᱚᱱ
ᱟᱪᱪᱷᱟ ᱟᱪᱪᱷᱟ᱾ ᱛᱟᱞᱦᱮ
ᱛᱟᱞᱮ
ᱟᱯᱮ ᱚᱱᱛᱮ ᱫᱚ ᱜᱚᱝᱠᱮ ᱛᱟᱦᱚᱞᱮ ᱵᱤᱨ ᱵᱩᱨᱩ ᱠᱚ ᱱᱚᱝᱠᱟ ᱪᱮᱫᱞᱮᱠᱟ ᱢᱮᱱᱟᱜ ᱟᱠᱟᱫᱟ?
ᱢᱮᱱᱟᱜ ᱠᱟᱫᱟ ᱦᱮ ᱵᱩᱨᱩ ᱠᱚᱫᱚ ᱵᱟᱹᱱᱩᱜ ᱠᱟᱫᱟ ᱠᱤᱱᱛᱩ ᱚᱱᱟ ᱵᱤᱨ ᱠᱚᱫᱚ- ᱜᱟᱹᱡᱮ ᱢᱮᱱᱟᱜ ᱟᱠᱟᱫᱟ ᱟᱨᱠᱤ ᱢᱟᱱᱮ ᱚᱲᱟᱜ ᱠᱷᱚᱱᱟᱜ ᱱᱚᱝᱠᱟ ᱤᱭᱟᱹ ᱥᱟᱨᱡᱚᱢ ᱵᱤᱨ ᱠᱚ ᱢᱮᱱᱟᱜ ᱟᱠᱟᱫᱟ ᱟᱨᱠᱤ ᱱᱚᱣᱟ ᱵᱚᱲᱚ ᱡᱟᱦᱟᱸᱭ
ᱚ ᱛᱟᱦᱚᱞᱮ ᱛᱚ ᱳᱴ ᱯᱷᱩᱠᱟᱹ ᱠᱚ ᱡᱟᱱᱟᱢᱚᱜ ᱠᱟᱱ ᱫᱚ ᱜᱚᱝᱠᱮ᱾
ᱦᱮᱸ ᱡᱟᱱᱟᱢᱚᱜ ᱠᱟᱱᱟ ᱠᱚ ᱯᱩᱴᱠᱟᱹ᱾ ᱮᱸ ᱢᱤᱫ ᱵᱟᱨ ᱫᱚᱠᱚ ᱪᱟᱞᱟᱜ ᱠᱟᱱᱟ ᱠᱚ ᱟᱜᱩᱭ- ᱟᱹᱜᱩᱭᱟ ᱠᱩ ᱟᱨᱠᱤ ᱵᱤᱨ ᱠᱚ ᱥᱮᱫ ᱠᱚ ᱪᱟᱞᱟᱣ ᱠᱟᱛᱮ ᱾ ᱦᱩᱸ ᱟᱪᱪᱷᱟ᱾ ᱟᱞᱮ ᱦᱚᱸ ᱟᱨ ᱠᱤᱪᱷᱩ ᱠᱚ ᱟᱹᱜᱩ ᱞᱮᱫ ᱠᱚ ᱛᱟᱞᱮᱭᱟ ᱟᱨᱠᱤ ᱦᱚᱞᱟ ᱢᱟᱫᱷᱮᱨ ᱟᱨᱠᱤ ᱾
ᱚ, ᱟᱞᱮ ᱱᱚᱛᱮ ᱫᱚ ᱜᱚᱝᱠᱮ ᱟᱫᱚ ᱥᱟᱨᱡᱚᱢ ᱵᱤᱨ ᱠᱚ ᱵᱟᱹᱱᱩᱜ ᱟᱠᱟᱫᱟ, ᱱᱚᱝᱠᱟ ᱵᱟᱜᱟᱱ ᱵᱤᱨ ᱠᱚ ᱠᱚ ᱢᱮᱱᱟᱜ ᱠᱟᱫᱟ, ᱟᱫᱚ ᱯᱩᱴᱠᱟᱹ ᱠᱚᱫᱚ ᱵᱟᱝ ᱵᱟᱹᱱᱩᱜ ᱠᱟᱫ ᱠᱚᱜᱮᱭᱟ ᱾ ᱟᱨ ᱱᱚᱝᱠᱟ ᱩᱴ ᱠᱚᱫᱚ ᱢᱤᱫ-ᱵᱟᱨ ᱫᱚ ᱧᱟᱢᱚᱜ ᱜᱮᱭᱟ ᱢᱚᱛᱟᱢ ᱩᱫᱽ ᱠᱚ ᱚᱨᱛᱚᱨ ᱩᱫᱽ ᱠᱚ᱾ ᱠᱤᱛᱩ ᱯᱴᱠᱟᱹ ᱫᱚ ᱟᱞᱮᱥᱮᱜ ᱫᱚ ᱵᱟᱝ
ᱟᱞᱮ ᱥᱮᱫ ᱫᱚ ᱵᱟᱝ, ᱟᱨ ᱯᱩᱴᱠᱟᱹ ᱛᱚ ᱦᱮᱜᱼᱮ ᱡᱟᱱᱟᱢᱚᱜ ᱠᱟᱱᱟ ᱠᱚ ᱟᱨᱠᱤ ᱾ ᱚᱱᱮ ᱵᱟᱹᱞᱤ ᱩᱴ ᱵᱚᱞᱤᱣᱩᱰ ᱠᱚᱫᱚ ᱚᱱᱟ ᱫᱚ ᱟᱹᱨᱤᱭᱟᱜᱼᱟ ᱟᱨᱠᱤ ᱾
ᱚ ᱥᱮᱭ ᱴᱮᱥᱴᱤ,
ᱥᱮ ᱴᱮᱥᱴᱤᱭᱟ ᱦᱩᱸ ᱾
ᱚᱱᱟ ᱵᱟᱹᱞᱤ ᱩᱪᱮ ᱚᱱᱟ ᱤᱭᱟᱹ ᱚᱱᱟ ᱡᱟᱦᱟᱸ ᱤᱭᱟᱹ ᱠᱚ ᱢᱮᱛᱟᱜᱼᱟ, ᱚᱱᱟ ᱯᱟᱴᱠᱟᱨ ᱳᱰ ᱚᱱᱟ ᱜᱮᱛᱚ ᱠᱚ ᱢᱮᱛᱟᱜ-ᱟ ᱯᱟᱴᱠᱟ ᱠᱚ ᱦᱳᱭ ᱜᱚᱢᱠᱮ ᱦᱮᱸᱫᱮ ᱯᱟᱴᱠᱟ ᱯᱩᱲ ᱯᱟᱴᱠᱟ ᱾
ᱦᱳᱭ ᱦᱳᱭ ᱦᱳᱭ,
ᱦᱳᱭ ᱦᱳᱭ ᱦᱮᱸᱫᱮᱭᱟᱜ ᱡᱚᱛᱚ ᱠᱷᱚᱡ ᱡᱟᱹᱥᱛᱤ ᱥᱤᱵᱤᱞᱟ ᱾
ᱮᱠᱫᱚᱢ,
ᱮᱠᱫᱚᱢ, ᱛᱩᱢᱟᱜ ᱫᱚ ᱩᱱᱟᱹᱜ ᱫᱚ ᱵᱟᱝ ᱟᱨᱠᱤ ᱾
ᱦᱳᱭ,
ᱦᱳᱭ ᱥᱳᱲᱮ ᱠᱟᱛᱮᱜ ᱡᱟᱦᱟᱸᱭ ᱡᱚᱢ ᱠᱟᱫᱟᱭ ᱩᱱᱤᱜᱮ ᱵᱟᱲᱟᱭᱟ ᱾
ᱯᱟᱴᱠᱟᱨ ᱩᱫᱽ ᱚᱞᱮᱠᱟ ᱥᱤᱵᱤᱞᱟ ᱟᱨᱠᱤ ᱾ ᱟᱫᱚ ᱜᱚᱝᱠᱮ ᱱᱚᱝᱠᱟᱞᱤᱧ ᱟᱸᱡᱚᱢ ᱠᱟᱜ ᱠᱚᱣᱟ, ᱥᱟᱨᱡᱚᱢ ᱵᱤᱨ ᱫᱷᱟᱨᱮ ᱨᱮᱱ ᱟᱵᱚ ᱥᱟᱱᱛᱟᱲ ᱛᱟᱲ ᱫᱚ
ᱚᱱᱟ ᱩᱴ ᱢᱚᱱ ᱵᱮᱡᱟ ᱠᱚ ᱟᱹᱠᱷᱨᱤᱧ ᱵᱟᱲᱟᱭ ᱜᱮᱭᱟ ᱛᱚ,
ᱦᱮᱸ ᱠᱤᱨᱤᱧ ᱜᱮᱭᱟ, ᱚᱱᱟ ᱫᱚᱢᱮ ᱫᱟᱢ ᱛᱚ
ᱦᱮᱸ, ᱫᱟᱢ
ᱦᱟᱡᱟᱨ ᱵᱟᱨᱳᱥᱚ ᱵᱮᱡᱟᱭ ᱧᱟᱢᱚᱜ ᱜᱮᱭᱟ ᱾ ᱦᱮᱸ, ᱦᱟᱡᱟᱨ ᱵᱟᱨᱚᱥᱚ ᱴᱟᱠᱟ ᱫᱷᱟᱹᱵᱤᱡ ᱫᱚ ᱦᱟᱸᱜ ᱠᱮᱡᱤ ᱪᱟᱞᱟᱣ ᱜᱚᱫᱚᱜ ᱜᱮᱭᱟ, ᱟᱨᱠᱤ ᱢᱟᱡᱷᱮ ᱢᱚᱫᱽᱫᱷᱮ ᱾
ᱟᱪᱪᱷᱟ ᱟᱪᱪᱷᱟ, ᱛᱟᱦᱚᱞᱮ ᱱᱚᱲᱮ ᱠᱷᱚᱱ ᱛᱚ ᱟᱨ ᱢᱤᱫᱴᱟᱝ ᱨᱩᱡᱤ ᱨᱳᱡᱽᱜᱟᱨ ᱧᱮᱞ ᱧᱮᱧᱟᱢᱚᱜᱼᱟ ᱾
ᱧᱟᱢᱚᱜᱼᱟ ᱦᱮᱸ ᱱᱚᱸᱰᱮ ᱠᱷᱚᱱᱟᱜ ᱢᱟᱱᱮ ᱵᱤᱨ ᱫᱷᱟᱨᱮ ᱫᱷᱟᱨᱮ ᱨᱮᱱ ᱦᱚᱲ ᱠᱚᱫᱚ ᱟᱨᱠᱤ ᱩᱱᱠᱩ ᱟᱵᱚ ᱥᱟᱱᱛᱟᱲ ᱠᱚᱫᱚ ᱾ ᱥᱟᱠᱟᱢ ᱛᱟᱯᱚᱨᱮ ᱥᱟᱦᱟᱜ ᱥᱟᱦᱟᱱ ᱠᱚ, ᱛᱟᱯᱚᱨᱮ ᱚᱱᱟ ᱪᱮᱫ ᱞᱮᱠᱟ ᱩᱱᱠᱩ ᱦᱟᱣ ᱯᱚᱴᱚᱢ ᱠᱚ ᱟᱨᱠᱤ ᱤᱭᱟᱹ ᱠᱟᱛᱮᱜ ᱠᱚᱴᱟ ᱵᱟᱲᱟ ᱠᱟᱛᱮᱜ
ᱦᱮᱸ ᱜᱚᱝᱠᱮ ᱦᱟᱣ ᱟᱨᱚ ᱚᱱᱟ ᱥᱟᱨᱡᱚᱢ ᱵᱤᱨ ᱨᱮᱜᱮ ᱠᱚ ᱛᱟᱦᱮᱱᱟ ᱵᱟᱝ?
ᱥᱟᱨᱡᱚᱢ ᱵᱤᱨ ᱨᱮᱢᱟ, ᱦᱳᱭ, ᱛᱟᱦᱚᱞᱮ ᱚᱱᱠᱟ ᱨᱩᱡᱤ ᱨᱩᱴᱤ ᱠᱚ ᱢᱮᱱᱟᱜ ᱠᱟᱜ ᱜᱮᱭᱟ ᱱᱚᱣᱟ ᱠᱚ ᱠᱷᱚᱱᱟᱜ ᱫᱚ ᱟᱨᱠᱤ ᱾ ᱛᱟᱯᱚᱨᱮ ᱡᱮᱢᱚᱱ ᱚᱱᱟ ᱤᱭᱟᱹ ᱥᱤᱡᱤᱱ ᱥᱤᱡᱤᱱ ᱵᱟᱣᱞᱟ ᱴᱟᱟᱣᱞᱟ ᱠᱚ ᱧᱟᱢᱚᱜᱼᱟ, ᱵᱤᱨ ᱠᱩᱸᱫᱽᱨᱤ ᱠᱚ ᱛᱟᱯᱚᱨ ᱠᱤᱫᱩᱜ ᱟᱲᱟᱜ ᱠᱚ ᱾ ᱨᱟᱱ ᱢᱩᱨᱜᱟᱹᱱ ᱠᱚᱫᱚ ᱵᱟᱲᱟᱭ ᱜᱮᱭᱟ ᱵᱚᱱ ᱟᱨᱠᱤ ᱚᱱᱟ ᱫᱚ ᱧᱟᱢᱚᱜ ᱜᱮᱭᱟ ᱾ ᱦᱮ ᱜᱚᱝᱠᱮ ᱚᱱᱟ ᱠᱚᱫᱚ ᱧᱟᱢᱚᱜ ᱜᱮᱭᱟ ᱾
ᱛᱟᱦᱚᱞᱮ ᱟᱯᱮ ᱫᱚ ᱵᱟᱡᱟᱨ ᱠᱷᱚᱱᱟᱜ ᱫᱚ ᱛᱤᱱ ᱥᱟᱺᱜᱤᱧ ᱨᱮ ᱚᱞᱚᱜ ᱠᱚᱫᱚ?
ᱵᱟᱡᱟᱨ
ᱵᱟᱡᱟᱨ ᱠᱷᱚᱱ ᱫᱚ, ᱮᱠ ᱰᱮᱲ ᱠᱤᱞᱳᱢᱤᱴᱟᱨ ᱚᱱ ᱠᱟᱞᱮ ᱦᱩᱭᱩᱜᱼᱟ ᱾ ᱩᱸᱛᱟᱦᱞᱮ ᱫᱚᱢᱮ ᱜᱮ ᱥᱩᱨ ᱨᱮ ᱢᱮᱱᱟᱜ ᱟᱠᱟᱫ ᱯᱮᱭᱟ?
ᱦᱮᱸ ᱜᱚᱝᱠᱮ᱾
ᱦᱮᱸ ᱜᱚᱝᱠᱮ, ᱚ᱾ ᱟᱞᱮ ᱛᱚ ᱟᱹᱰᱤ ᱡᱷᱟᱹᱞ ᱵᱟᱡᱟᱨ ᱠᱷᱚᱱᱟᱜ ᱦᱚᱸ ᱫᱚᱥ ᱵᱟᱨᱚ ᱠᱤᱞᱳᱢᱤᱴᱟᱨ ᱦᱳᱭᱳᱜᱼᱟ ᱟᱨᱠᱤ, ᱦᱮᱸ ᱾
ᱚ, ᱟᱫᱚ ᱜᱚᱝᱠᱮ ᱟᱫᱚ ᱱᱚᱠᱟ ᱫᱚ ᱵᱤᱨ ᱟᱫᱚ ᱵᱤᱨ ᱛᱚ ᱟᱯᱮᱫᱚ ᱟᱫᱚ ᱵᱤᱨ ᱵᱷᱤᱛᱤᱨ ᱛᱮᱜᱮ ᱵᱟᱡᱟᱨ
ᱛᱮᱜᱮ ᱵᱟᱡᱟᱨ ᱠᱚᱫᱚ ᱯᱮ ᱦᱮᱡ ᱥᱮᱱᱚᱜ? ᱦᱮᱸ ᱚᱱᱟ ᱵᱤᱨ ᱵᱷᱤᱛᱤᱨ ᱛᱮᱜᱮ ᱫᱚᱢᱮ ᱵᱚᱛᱚᱨ᱾ ᱮᱠᱞᱟ ᱛᱚ ᱵᱟᱞᱮ ᱪᱟᱞᱟᱜ ᱜᱮᱭᱟ ᱾ ᱟᱪᱪᱷᱟ ᱜᱚᱝᱠᱮ ᱛᱟᱦᱞᱮ ᱦᱟᱹᱛᱤ ᱠᱚᱫᱚ ᱠᱚ ᱩᱱᱠᱩ ᱦᱟᱹᱛᱤ ᱴᱷᱟᱹᱠᱩᱨ ᱠᱚ ᱞᱟᱹᱭ ᱠᱚᱫᱚ? ᱦᱩᱸ ᱦᱩᱸ ᱦᱩᱸ᱾
ᱮᱸ ᱢᱮᱱᱟᱜ ᱠᱚᱣᱟ ᱥᱮ ᱵᱟᱝ ᱟᱯᱮ ᱥᱮᱫ?
ᱩᱱᱠᱩ ᱛᱟᱦᱮᱱ ᱜᱮᱭᱟ ᱠᱚ ᱢᱟᱡᱷᱮ ᱢᱟᱡᱷᱮ᱾
ᱟᱪᱪᱷᱟ᱾
ᱱᱚᱜᱼᱚᱭ ᱡᱮᱢᱚᱱ ᱡᱚᱠᱷᱚᱱ ᱦᱩᱲᱩ ᱠᱚ ᱵᱤᱞᱤᱜᱼᱟ ᱩᱱ ᱥᱚᱢᱚᱭ ᱠᱚ ᱦᱤᱨᱟᱹᱭ ᱞᱮᱜᱮᱭᱟ ᱛᱚ᱾ ᱡᱮᱢᱚᱱ ᱟᱹᱞᱩ ᱠᱚ ᱦᱩᱭᱩᱜᱼᱟ ᱟᱨᱠᱤ ᱚᱱᱟ ᱥᱤᱡᱤᱱ ᱥᱤᱡᱤᱱ ᱫᱚᱠᱚ ᱦᱤᱨᱤᱞᱮᱜᱮᱭᱟ ᱟᱨᱠᱤ ᱟᱨ ᱛᱟᱦᱮᱱ ᱛᱟᱦᱮᱱ ᱱᱟᱦᱟᱜ ᱜᱮᱭᱟ ᱠᱚ ᱩᱱᱜᱮ᱾
ᱟᱪᱪᱷᱟ ᱟᱪᱪᱷᱟ᱾ ᱚᱻ ᱛᱟᱦᱚᱞᱮ ᱱᱤᱭᱟᱹ ᱜᱷᱟᱹᱲᱤᱡ ᱫᱚ ᱵᱟᱹᱱᱩᱜ ᱠᱟᱛ ᱠᱚᱣᱟ?
ᱱᱤᱭᱟᱹ ᱜᱷᱟᱹᱲᱤᱡ ᱫᱚ ᱮᱠᱷᱚᱱᱚ ᱵᱟᱹᱱᱩᱜ ᱦᱟᱛᱟᱲ ᱠᱟᱜ ᱠᱚᱣᱟ᱾
ᱚᱸ᱾ ᱟᱫᱚ ᱡᱟ ᱠᱷᱚᱱ ᱠᱚ ᱦᱤᱡᱩᱜ ᱜᱮᱭᱟ ᱟᱫᱚ ᱚᱱᱠᱟ ᱫᱚ ᱯᱟᱞ ᱫᱷᱚᱨᱤ ᱠᱚ ᱦᱤᱡᱩᱜᱼᱟ ᱱᱚᱝᱠᱟ ᱫᱚᱞᱮ ᱵᱚᱞᱮ ᱥᱮ ᱱᱚ
ᱥᱮ ᱱᱚᱝᱠᱟ ᱢᱤᱫ ᱵᱟᱨ? ᱱᱚᱝᱠᱟ ᱢᱤᱫᱵᱟᱨ ᱠᱚ ᱦᱤᱡᱩᱜ ᱜᱮᱭᱟ ᱩᱱᱠᱩ ᱡᱟᱦᱟᱸᱭ ᱠᱚ ᱪᱷᱩᱰᱟᱹᱨ ᱠᱚᱣᱟ ᱫᱚᱞ ᱠᱷᱚᱱᱟᱜ᱾
ᱟᱪᱪᱷᱟ᱾
ᱟᱪᱪᱷᱟ ᱩᱱᱠᱩ ᱦᱚᱸᱠᱚ ᱦᱤᱡᱩᱜ ᱜᱮᱭᱟ ᱟᱨ ᱚᱱᱟ ᱯᱟᱞ ᱫᱷᱟᱨᱮ ᱦᱚᱸᱠᱚ ᱦᱤᱡᱩᱜ ᱜᱮᱭᱟ ᱟᱨᱠᱤ᱾ ᱟᱫᱚ ᱵᱤᱥᱮᱥ ᱠᱚᱨᱮ ᱩᱱᱠᱩ ᱯᱟᱞ ᱫᱚ ᱢᱟᱱᱮ ᱵᱮᱥᱤ ᱵᱚᱛᱚᱨ ᱵᱟᱝ ᱵᱩᱡᱷᱟᱹᱜᱼᱟ᱾ ᱯᱟᱞ ᱠᱚ ᱦᱮᱡ ᱞᱮᱱᱠᱷᱟᱱ ᱟᱨ ᱵᱤᱥᱮᱥ ᱩᱱᱠᱩ ᱢᱟᱱᱮ ᱡᱟᱦᱟᱸ ᱫᱚ ᱠᱷᱚᱱᱟᱜ ᱠᱚ ᱪᱷᱟᱲᱟᱜᱼᱟ ᱩᱱᱠᱩ ᱫᱚ ᱵᱚᱛᱚᱨ ᱜᱮ ᱵᱩᱡᱷᱟᱹᱜᱼᱟ ᱩᱱᱠᱩ ᱫᱚ ᱢᱟᱱᱮ ᱨᱟᱹᱜᱤ ᱠᱚᱜᱼᱟ ᱠᱚᱥᱮ ᱫᱚᱢᱮ᱾
ᱚ᱾
ᱮᱠᱞᱟᱥᱮᱠᱞᱟ ᱧᱟᱢ ᱞᱮᱱᱠᱷᱟᱱ ᱵᱟᱠᱷᱟᱱᱮ ᱞᱮᱵᱮᱫ ᱯᱩᱴᱩᱡ ᱠᱟᱜ ᱢᱮᱜᱮ᱾
ᱟᱫᱚ ᱜᱚᱢᱠᱮ ᱵᱟᱝᱠᱚ ᱠᱷᱚᱭ ᱠᱷᱚᱛᱤ ᱛᱟᱯᱮᱭᱟ ᱚᱱᱠᱟ?
ᱫᱚᱢᱮ ᱫᱚ ᱚᱝᱠᱟ ᱫᱚ ᱵᱟᱝᱠᱚ ᱠᱷᱚᱭ ᱠᱷᱚᱛᱤᱭᱟ᱾
ᱟᱪᱪᱷᱟ᱾ ᱟᱫᱚ ᱜᱚᱝᱠᱮ ᱱᱩᱠᱩ ᱦᱚᱸᱛᱚ ᱵᱤᱨ ᱠᱚᱨᱮ ᱜᱮᱠᱚ ᱛᱟᱦᱮᱱᱟ ᱵᱤᱨᱜᱮ ᱠᱚᱣᱟᱜ ᱚᱲᱟᱜ ᱫᱩᱣᱟᱹᱨ?
ᱦᱳᱭ᱾
ᱟᱫᱚ ᱟᱵᱚ ᱥᱟᱶ ᱟᱵᱚᱜᱮ ᱡᱩᱫᱤ ᱩᱱᱠᱩ ᱪᱮᱛᱟᱱ ᱨᱮᱵᱚᱱ ᱱᱤᱨᱡᱟᱛᱚ ᱠᱚᱣᱟ ᱵᱟᱝᱵᱚᱱ ᱱᱚᱝᱠᱟ ᱵᱚᱱ ᱤᱭᱟᱹ ᱠᱚᱣᱟ ᱛᱟᱦᱚᱞᱮ ᱩᱱᱠᱩ ᱛᱚ ᱱᱟᱜ ᱠᱷᱟᱱ ᱨᱟᱹᱜᱤᱜ ᱜᱮᱭᱟ ᱠᱚ᱾
ᱨᱟᱹᱜᱤ ᱜᱮᱭᱟ ᱠᱚ, ᱦᱳᱭ᱾
ᱦᱮᱸ ᱟᱫᱚ ᱟᱞᱮ ᱱᱚᱛᱮ ᱫᱚ ᱢᱟ ᱚᱱᱠᱟ ᱞᱮᱠᱟ ᱫᱚ ᱵᱟᱝᱠᱚ ᱦᱮᱡ ᱵᱟᱲᱟᱜ ᱜᱮᱭᱟ ᱟᱹᱰᱤ ᱡᱚᱠᱷᱚᱱ ᱦᱟᱱᱛᱮ ᱱᱟᱛᱮ ᱛᱮᱠᱚ ᱞᱟᱜᱟ ᱟᱹᱜᱩ ᱞᱮᱠᱚ ᱠᱷᱟᱱ ᱠᱚ ᱦᱤᱡᱩᱜ-ᱟ ᱟᱪᱪᱷᱟ ᱟᱪᱪᱷᱟ
ᱟᱹᱰᱤ ᱫᱷᱟᱣ ᱨᱮ ᱢᱤᱫᱪᱚᱴ ᱠᱚ ᱦᱮᱡ ᱞᱮᱱ ᱛᱟᱦᱮᱸᱜ ᱛᱟᱨᱯᱚᱨᱮ ᱦᱚᱜ-ᱚᱭ ᱮᱠ ᱫᱩ ᱵᱚᱥᱚᱨ ᱫᱚ ᱩᱠᱩᱨ ᱵᱟᱝᱠᱚ ᱧᱮᱞᱚᱜ
ᱵᱟᱝ ᱠᱚ ᱧᱮᱞᱚᱜ ᱦᱳᱭ ᱟᱫᱚ ᱩᱱᱠᱩ ᱫᱚ ᱱᱟᱜ ᱠᱷᱟᱱ ᱱᱚᱱᱛᱮ ᱠᱷᱚᱱᱟᱜ ᱠᱚ ᱤᱭᱟᱹ ᱠᱚᱣᱟ ᱠᱚ ᱛᱚ ᱮᱜ ᱸ ᱱᱚᱣᱟ ᱟᱵᱩᱣᱟᱜ ᱯᱚᱱᱚᱛ ᱨᱮᱦᱚᱸ ᱛᱚ ᱟᱨᱚ ᱵᱤᱨ ᱩᱱᱠᱩ ᱛᱚ ᱵᱟᱝ ᱠᱟᱱᱟ ᱠᱚ ᱮᱴᱟᱜ ᱯᱚᱱᱚᱛ ᱨᱮᱱ ᱠᱚᱠᱚ ᱦᱤᱡᱩᱜ-ᱟ ᱠᱚ ᱵᱮᱥᱤ ᱟᱨᱠᱤ
ᱟᱪᱪᱷᱟ ᱟᱪᱪᱷᱟ